ᱦᱮ ᱞᱳ
ᱦᱮᱞᱳ
ᱦᱮᱸ ᱨᱚᱲ ᱵᱮᱱ ᱟᱸᱡᱚᱢ ᱮᱫᱟ ᱦᱮᱸ ᱦᱮᱞᱳ
ᱦᱮᱞᱳ
ᱦᱮᱞᱳ ᱦᱮᱸ ᱨᱚᱲ ᱵᱮᱱ ᱟᱸᱡᱚᱢ ᱮᱫᱟ ᱦᱮᱞᱳ ᱦᱮᱞᱳ ᱦᱮᱸ ᱨᱚᱲ ᱵᱮᱱ ᱟᱸᱡᱚᱢ ᱮᱫᱟ
ᱦᱮᱸ ᱟᱸᱡᱚᱢᱚᱜ ᱠᱟᱱᱟ
ᱦᱳᱭᱛᱚ ᱱᱟᱯᱟᱭ ᱵᱟᱲᱟ ᱜᱮᱭᱟᱵᱮᱱ ᱥᱮ ᱪᱮᱜ
ᱦᱮᱸ ᱱᱟᱯᱟᱭ ᱵᱟᱲᱟ ᱜᱮ
ᱟᱪᱪᱷᱟ ᱟᱪᱪᱷᱟ ᱦᱳᱭᱛᱚ
ᱪᱮᱫᱵᱤᱱ ᱪᱮᱠᱟᱭᱮᱜᱼᱟ
ᱮ ᱪᱮᱫ ᱜᱮ ᱵᱟᱝ ᱱᱚᱜᱼᱚᱭ ᱚᱲᱟᱜ ᱠᱚᱨᱮ ᱜᱮ ᱢᱮᱱᱟᱜ ᱞᱤᱧᱟᱹ ᱟᱹᱞᱤᱧ ᱦᱚᱸ ᱚ ᱢᱮᱱᱫᱟᱞᱤᱧ ᱛᱟᱦᱚᱞᱮ ᱛᱮᱦᱮᱧ ᱫᱚ ᱚᱠᱟᱴᱟᱜ ᱥᱟᱛᱟᱢ ᱵᱟᱨᱮᱛᱮ ᱨᱚᱯᱚᱲ ᱦᱩᱭᱩᱜᱼᱟ ᱚᱱᱟᱜᱮ ᱚᱱᱠᱟ ᱡᱩᱫᱤ ᱟᱵᱮᱱᱟᱜ ᱫᱤᱥᱟᱹ ᱦᱩᱥ ᱦᱩᱫᱤᱥ ᱡᱩᱫᱤ ᱦᱤᱡᱩᱜ ᱠᱟᱱᱟ ᱛᱟᱦᱚᱞᱮ ᱚᱱᱟ ᱠᱟᱹᱴᱤᱡ ᱞᱟᱹᱭ ᱵᱮᱱ ᱚᱱᱮ ᱚᱝᱠᱟ ᱚᱱᱟ ᱥᱟᱛᱟᱢ ᱵᱟᱨᱮ ᱛᱮᱜᱮ ᱨᱚᱯᱚᱲ ᱦᱩᱭᱩᱜᱼᱟ ᱦᱮᱸ ᱥᱮ ᱵᱟᱝ
ᱦᱮᱸ
ᱦᱳᱭ
ᱟᱵᱚ ᱚᱞ ᱯᱟᱲᱦᱟᱣ ᱠᱚ ᱤᱫᱤ ᱠᱟᱛᱮᱫ ᱜᱟᱞᱢᱟᱨᱟᱣ ᱞᱮᱠᱷᱟᱱ
ᱟᱪᱪᱷᱟ ᱟᱪᱪᱷᱟ ᱦᱳᱭᱛᱚ ᱟᱹᱰᱤ ᱱᱟᱯᱟᱭ ᱥᱟᱛᱟᱢ ᱟᱪᱪᱷᱟ ᱴᱷᱤᱠ ᱜᱮᱭᱟ ᱢᱟ ᱛᱟᱦᱚᱞᱮ ᱠᱟᱹᱴᱤᱡ ᱞᱟᱹᱭᱵᱤᱱ ᱟᱯᱮ ᱥᱮᱱᱟᱜ ᱫᱚ ᱚᱠᱟ ᱞᱮᱠᱟ ᱚᱞ ᱯᱟᱲᱦᱟᱣ ᱫᱚ ᱱᱤᱛᱚᱜ ᱫᱚ
ᱯᱟᱲᱦᱟᱣ ᱫᱚ ᱱᱟᱯᱟᱭ ᱜᱮ ᱟᱞᱮ ᱥᱮᱱ ᱫᱚ ᱱᱚᱝᱠᱟ ᱟᱵᱚ ᱪᱤᱠᱤ ᱛᱮᱜ ᱠᱚ ᱚᱞᱚᱜ ᱠᱟᱱᱟ ᱟᱨ ᱱᱚᱝᱠᱟ ᱵᱚᱱ ᱥᱤ ᱵᱤ ᱮᱥ ᱥᱤ ᱛᱮ ᱠᱚ ᱞᱟᱹᱭᱟ ᱚᱱᱟ ᱛᱮᱦᱚᱸ ᱠᱚ ᱚᱞᱚᱜ ᱠᱟᱱᱟ ᱯᱟᱴᱟᱵᱟ ᱠᱟᱛᱮ ᱦᱮᱸ ᱟᱯᱮ ᱥᱮᱱ ᱫᱚ
ᱮ ᱟᱞᱮᱥᱮᱱ ᱫᱚ ᱱᱟᱜ ᱢᱮᱱᱫᱚ ᱟᱵᱚᱣᱟᱜ ᱢᱮᱱᱫᱚ ᱥᱟᱱᱛᱟᱞᱤ ᱟᱲᱟᱝ ᱛᱮᱫᱚ ᱱᱟᱦᱜ ᱢᱮᱱᱫᱚ ᱟᱭᱳ ᱟᱲᱟᱝ ᱛᱮᱫᱚ ᱫᱚᱢᱮ ᱮᱠᱴᱟ ᱫᱚ ᱚᱞ ᱯᱟᱲᱦᱟᱣ ᱨᱮᱱᱟᱜ ᱫᱚ ᱥᱩᱡᱳᱜᱽ ᱥᱩᱵᱤᱫᱷᱟ ᱫᱚ ᱱᱟᱜ ᱟᱹᱣᱨᱤᱤᱭ-ᱟ ᱟᱫᱚ ᱡᱟ ᱩᱰᱟᱝ ᱜᱮ ᱚᱱᱠᱟ ᱢᱟᱱᱮ ᱞᱟᱹᱴᱩ ᱞᱟᱹᱴᱩ ᱞᱟᱯᱷᱟᱝ ᱥᱮᱪᱮᱫ ᱨᱮ ᱢᱮᱱᱟᱜ ᱟᱹᱱᱤᱡ ᱟᱫᱚ ᱚᱱᱟ ᱠᱚᱫᱚ ᱦᱮᱸ ᱦᱳᱭᱛᱳ ᱢᱤᱫᱴᱮᱱ ᱥᱟᱛᱟᱢ ᱱᱤᱭ ᱵᱮᱱ ᱯᱟᱲᱦᱟᱣ ᱮᱫᱟ ᱫᱟᱲᱮᱭᱟᱜ-ᱟ ᱚᱱᱮ ᱚᱱᱠᱟᱜᱮ ᱵᱟᱠᱷᱟᱱ ᱫᱚ ᱵᱷᱮᱜᱟᱨ ᱛᱮᱫ ᱦᱳᱭᱛᱳ ᱦᱩᱰᱤᱧᱚᱜ ᱪᱟᱱᱟᱪ ᱨᱮᱫᱚ ᱦᱱᱟᱜ ᱚᱱᱟ ᱠᱚᱫᱚ ᱵᱟᱹᱪᱩᱜ ᱟᱹᱱᱤᱡ ᱱᱤᱛᱚᱜ ᱫᱚ
ᱦᱚᱸ ᱱᱟᱯᱟᱭ ᱠᱟᱛᱷᱟ ᱜᱮ ᱛᱚᱵᱮ ᱟᱵᱤᱱ ᱵᱤᱱ ᱵᱟᱰᱟᱭ ᱠᱟᱜ ᱟᱹᱵᱤᱱ ᱦᱚᱸᱵᱤᱱ ᱵᱟᱰᱟᱭ ᱟᱠᱟᱜ-ᱟ ᱥᱮ ᱵᱟᱝ
ᱦᱮᱸ ᱟᱹᱞᱤᱧ ᱫᱚᱞᱤᱧ ᱵᱟᱲᱟᱭ ᱟᱠᱟᱫ ᱜᱮᱭᱟ ᱟᱹᱞᱤᱧᱟᱜ ᱫᱚ ᱮᱸᱜ ᱢᱮᱱᱫᱚ ᱮᱸᱫ ᱠᱚᱞᱮᱮᱡ ᱨᱮ ᱡᱚᱠᱷᱚᱱ ᱞᱤᱧ ᱚᱞᱚᱜ ᱠᱟᱱ ᱛᱟᱦᱮᱱᱟ ᱞᱟᱯᱷᱟᱝ ᱥᱮᱪᱮᱫ ᱨᱮ ᱩᱱ ᱥᱚᱢᱚᱭ ᱯᱟᱥ ᱨᱮᱜᱮᱞᱤᱧ ᱫᱚᱦᱚ ᱞᱮᱫᱟ ᱟᱨ ᱢᱮᱱ ᱨᱮᱫᱚ ᱮᱴᱟᱜᱟᱜ ᱞᱤᱧ ᱫᱚᱦᱚ ᱞᱮᱫᱟ ᱩᱱᱫᱚ
ᱦᱮᱸ ᱱᱟᱯᱟᱭ ᱠᱟᱛᱷᱟ ᱜᱮ ᱛᱚᱵᱮ
ᱦᱳᱭ ᱟᱵᱮᱱ ᱫᱚ ᱦᱮᱸ ᱢᱮᱱᱫᱚ ᱮᱸᱫ ᱚᱠᱟᱴᱟᱜ ᱥᱟᱛ ᱥᱟᱛᱟᱢ ᱛᱮᱵᱮᱱ ᱯᱟᱲᱦᱟᱜ ᱠᱟᱱᱟ?
ᱤᱧ ᱫᱚ ᱟᱵᱚ ᱡᱟᱱᱟᱢ ᱢᱟᱲᱟᱝ ᱚᱱᱟᱛᱮ, ᱟᱵᱚ ᱪᱤᱠᱤ ᱛᱮᱜᱮ᱾ ᱡᱟᱱᱟᱢ ᱯᱟᱥᱴᱤ ᱛᱮ ᱜᱮ, ᱦᱩᱸ
ᱦᱳᱭ ᱱᱤᱦᱟᱹᱛᱤ ᱱᱤᱦᱟᱹᱛᱤ ᱟᱵᱚᱣᱟᱜ ᱪᱤᱠᱤ ᱦᱚᱸ ᱡᱩᱫᱤ ᱵᱚᱱ ᱦᱤᱲᱤᱟ ᱛᱟᱦᱚᱞᱮ ᱟᱵᱚᱣᱟᱜ ᱟᱹᱨᱤ ᱪᱟᱹᱞᱤ ᱠᱚ ᱟᱵᱚ ᱵᱚᱱ ᱦᱤᱲᱤᱧᱟ ᱢᱟᱱᱮ ᱦᱟᱯᱮᱱ ᱫᱤᱱ ᱨᱮ ᱦᱮᱸ ᱥᱮ ᱵᱟᱝ
ᱦᱮᱸ ᱦᱳᱭ ᱦᱳᱭ ᱟᱵᱚ ᱱᱤᱛᱚᱜ ᱡᱩᱫᱤ ᱱᱚᱣᱟ ᱵᱟᱵᱚᱱ ᱪᱚᱨᱪᱟᱭᱟ ᱟᱫᱚ ᱚᱠᱚᱭ ᱪᱚᱨᱪᱟᱭᱟ
ᱦᱳᱭ ᱦᱳᱭ ᱦᱳᱭ ᱟᱨ ᱛᱟᱦᱚᱞᱮ ᱟᱯᱮ ᱚᱱᱟ ᱫᱷᱟᱨᱮ ᱫᱚ ᱛᱟᱦᱚᱞᱮ ᱚᱞ ᱯᱟᱲᱦᱟᱣ ᱨᱮᱱᱟᱜ ᱫᱚ ᱪᱮᱫ ᱞᱮᱠᱟ ᱛᱤᱱᱟᱹᱜ ᱜᱟᱱ ᱪᱮᱫ ᱞᱮᱠᱟ ᱵᱟᱝ ᱠᱟᱹᱴᱤᱡ ᱞᱟᱹᱭᱟ ᱵᱮᱱ
ᱟᱞᱮ ᱥᱮᱱ ᱫᱚ ᱚᱞ ᱯᱟᱲᱦᱟᱣ ᱫᱚ ᱚᱞ ᱯᱟᱲᱦᱟᱜ ᱠᱟᱱ ᱜᱮᱭᱟ ᱠᱚ ᱜᱤᱫᱽᱨᱟᱹ ᱠᱚᱫᱚ
ᱦᱳᱭ ᱦᱳᱭ
ᱢᱟᱨᱟᱝ ᱟᱫᱚ ᱞᱟᱯᱷᱟᱝ ᱪᱮᱞᱟᱝ ᱠᱚ ᱪᱟᱞᱟᱣ ᱠᱟᱛᱮ ᱠᱚ ᱚᱞᱚᱜ ᱠᱟᱱᱟ᱾ ᱦᱩᱰᱤᱧ ᱢᱟᱨᱟᱝ ᱠᱚᱞᱮᱚᱡᱽ ᱠᱚᱨᱮ ᱦᱚᱸ ᱟᱞᱮ ᱦᱚᱸ ᱱᱚᱜ-ᱚᱭ ᱞᱟᱯᱷᱟᱝ ᱥᱟᱪ ᱨᱮᱜᱮ ᱢᱮᱱᱟᱜ ᱞᱮᱭᱟ ᱱᱤᱛ ᱫᱚ ᱚᱞ ᱜᱮᱭᱟ ᱵᱤᱫ ᱫᱟᱜᱟᱨ ᱠᱚᱨᱮ ᱟᱛᱳ ᱴᱚᱞᱟ ᱠᱚᱨᱮ ᱦᱚᱸ ᱠᱟᱱ ᱜᱮᱭᱟ ᱠᱚ ᱚᱞ ᱯᱟᱲᱦᱟᱣ ᱫᱚ ᱦᱟᱸᱜ ᱪᱟᱹᱞᱩᱣ ᱟᱠᱟᱱ ᱜᱮᱭᱟ ᱦᱳᱭ᱾
ᱟ ᱦᱳᱭᱛᱳ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟᱸ᱾ ᱟᱞᱮ ᱥᱮᱫ ᱫᱚ ᱱᱟᱦᱜ ᱱᱤᱛᱚᱜ ᱫᱚ ᱡᱟᱦᱟᱸ ᱚᱞ ᱯᱟᱲᱦᱟᱣ ᱛᱳ ᱟᱭᱳ ᱟᱲᱟᱝ ᱫᱚ ᱦᱳᱭᱛᱳ ᱫᱚᱢᱮ ᱮᱠᱴᱟ ᱵᱟᱹᱱᱩᱜ ᱨᱮᱦᱚᱸ ᱢᱮᱱᱠᱷᱟᱱ ᱛᱟᱹᱣ ᱨᱮᱦᱚᱸ ᱟᱹᱛᱩᱳ ᱴᱚᱟᱨᱮ ᱱᱤᱛᱚᱜ ᱟᱹᱰᱤ ᱟᱹᱰᱤ ᱥᱟᱸᱜᱮ ᱧᱮᱞᱚᱜ ᱠᱟᱱᱟ ᱱᱤᱛᱚᱜ ᱚᱞ ᱯᱟᱲᱦᱟᱜ ᱠᱟᱱᱟ ᱠᱚ ᱟᱨ ᱥᱟᱶ ᱥᱟᱶᱛᱮ ᱟᱹᱰᱤ ᱜᱟᱱ ᱜᱤᱫᱽᱨᱟᱹ ᱜᱮᱠᱚ ᱵᱟᱹᱲᱤᱡ ᱪᱟᱞᱟᱜ ᱠᱟᱱ ᱜᱮᱭᱟ ᱠᱚᱲᱟ ᱜᱤᱫᱽᱨᱟᱹ ᱠᱩᱲᱤ ᱜᱤᱫᱽᱨᱟᱹ ᱚᱱᱠᱟ ᱦᱚᱸ ᱢᱮᱱᱟᱜ ᱠᱚᱣᱟ ᱟᱛᱳ ᱴᱚᱞᱟ ᱠᱚᱨᱮᱜ ᱫᱚ ᱦᱮᱸ ᱥᱮ ᱵᱟᱝ? ᱦᱳᱭ ᱦᱳᱭ ᱟᱫᱚ ᱚᱱᱮ ᱚᱞ ᱯᱟᱲᱦᱟᱜ ᱨᱮᱢᱟ ᱢᱤᱫᱴᱮᱱ ᱫᱷᱮᱭᱟᱱ ᱫᱤᱭᱳ ᱵᱟᱵᱮᱱ ᱯᱟᱲᱦᱟᱣ ᱞᱮᱱᱠᱷᱟᱱ ᱢᱟ ᱢᱤᱫᱴᱮᱱ ᱞᱟᱯᱷᱟᱝ ᱥᱮᱪᱮᱫ ᱥᱟᱶᱛᱮ ᱢᱤᱫᱴᱮᱱ ᱢᱮᱱᱫᱚ ᱡᱤᱭᱚᱱ ᱰᱟᱦᱟᱨ ᱢᱤᱫᱴᱮᱱ ᱮᱸ ᱱᱟᱯᱟᱭ ᱡᱟᱭᱜᱟ ᱨᱮ ᱵᱟᱭ ᱪᱟᱞᱟᱜ-ᱟ ᱦᱮᱸ ᱥᱮ ᱵᱟᱝ?
ᱦᱳᱭ ᱦᱮᱸ
ᱟᱨ ᱡᱩᱫᱤ ᱱᱟᱯᱟᱭ ᱥᱟᱺᱦᱤᱡ ᱡᱩᱫᱤ ᱦᱚᱭ ᱛᱚ ᱚᱞ ᱯᱟᱲᱦᱟᱣ ᱥᱟᱶ ᱥᱟᱶᱛᱮ ᱡᱩᱫᱤ ᱪᱤᱱᱛᱟᱹ ᱵᱷᱟᱵᱽᱱᱟ ᱠᱚ ᱡᱩᱫᱤ ᱴᱷᱤᱠᱩᱜᱼᱟ ᱮᱸ ᱰᱟᱦᱟᱨ ᱡᱩᱫᱤ ᱱᱟᱯᱟᱭᱚᱜᱼᱟ ᱛᱟᱦᱚᱞᱮ ᱱᱤᱦᱟᱹᱛ ᱢᱤᱫᱴᱮᱱ ᱱᱟᱯᱟᱭ ᱰᱟᱦᱟᱨ ᱨᱮ ᱮᱸ ᱥᱮᱱ ᱥᱮᱴᱮᱨ ᱠᱟᱛᱮᱫ ᱦᱮᱸ ᱥᱮᱱ, ᱥᱮᱱ ᱫᱟᱨᱟᱢ ᱠᱟᱛᱮ ᱡᱟᱦᱟᱱᱟᱜ ᱵᱟᱝ ᱡᱟᱦᱟᱸᱱᱟᱜ ᱧᱟᱢᱚᱜ-ᱟ ᱦᱮᱸ ᱥᱮ ᱵᱟᱝ?
ᱦᱳᱭ ᱦᱳᱭ᱾
ᱦᱳᱭ ᱟᱫᱚ ᱢᱮᱱᱫᱚ ᱮᱸᱫ ᱚᱞ ᱚᱞ ᱯᱟᱲᱦᱟᱣ ᱢᱮᱱᱫᱚ ᱚᱞ ᱯᱟᱲᱦᱟᱣ ᱚᱞ ᱯᱟᱲᱦᱟᱣ ᱛᱮᱜᱮ ᱟᱨᱚ ᱟᱹᱰᱤ ᱜᱟᱱ ᱜᱤᱫᱽᱨᱟᱹ ᱠᱚ ᱧᱮᱞᱚᱜ ᱠᱟᱱᱟ ᱠᱚ ᱦᱚᱭᱛᱳ ᱞᱟᱯᱷᱟᱝ ᱥᱮᱪᱮᱫ ᱨᱮ ᱥᱟᱶᱛᱮ ᱦᱩᱰᱤᱧ ᱪᱟᱱᱟᱪ ᱠᱚᱨᱮᱫ ᱦᱚᱸ ᱢᱮᱱ ᱫᱚ ᱮᱸᱫ ᱦᱩᱰᱤᱧ ᱨᱮᱜᱮ ᱧᱮᱞᱚᱜ ᱠᱟᱱᱟ ᱠᱚ ᱵᱟᱯᱞᱟᱜ ᱠᱟᱱᱟ ᱠᱚ ᱟᱫᱚ ᱱᱤᱭᱟᱹ ᱫᱚ ᱚᱠᱟ ᱞᱮᱠᱟ ᱟᱯᱮᱥᱮᱫ ᱫᱚ ᱚᱱᱛᱮ ᱫᱚ?
ᱟᱞᱮᱥᱮᱱ ᱫᱚ ᱟᱞᱮ ᱟᱹᱛᱩ ᱨᱮᱫᱚ ᱚᱱᱠᱟ ᱵᱟᱝ ᱜᱷᱚᱴᱟᱣ ᱵᱟᱝ ᱜᱷᱚᱴᱟᱣ ᱚᱱᱟ ᱛᱚ ᱟᱞᱮ ᱟᱹᱛᱩ ᱥᱩᱨ ᱠᱚᱨᱮ
ᱟᱹᱰᱤ ᱡᱟᱹᱥᱛᱤ ᱫᱷᱟᱨᱟ ᱜᱮ ᱧᱮᱞ ᱫᱚ ᱧᱮᱞᱚᱜ ᱠᱟᱱ ᱜᱮᱭᱟ
ᱚ ᱦᱳᱭᱛᱚ ᱡᱟᱭᱦᱳᱠ ᱵᱟᱠᱷᱟᱱ ᱫᱚ ᱦᱳᱭᱛᱚ ᱟᱯᱮ ᱥᱮᱫ ᱫᱚ ᱦᱚᱸ ᱢᱟ ᱞᱟ. ᱭ ᱵᱮᱱ
ᱟᱞᱤᱧ ᱞᱤᱧ ᱞᱟᱹᱭᱮᱜᱼᱟ ᱩᱱᱠᱩ ᱡᱩᱫᱤ ᱵᱚᱱ ᱢᱟᱱᱟᱣ ᱠᱚᱣᱟ ᱡᱮ ᱩᱱ ᱵᱟᱠᱚ ᱟᱸᱡᱚᱢ ᱢᱟᱠᱚ ᱥᱮ ᱩᱱᱠᱩ ᱢᱟ ᱟᱠᱚᱣᱟᱜ ᱠᱟᱛᱷᱟᱭ ᱜᱮ
ᱦᱳᱭ ᱦᱳᱭ
ᱦᱮᱸ ᱱᱮᱛᱟᱨ ᱚᱠᱚᱭ ᱮᱢ ᱵᱩᱡᱷᱟᱹᱣ ᱫᱟᱲᱮ ᱟᱠᱚᱣᱟ ᱟᱹᱵᱤᱱ ᱜᱮᱠᱚ ᱵᱩᱡᱷᱟᱹᱣᱟ ᱟᱵᱤᱱᱟ ᱟᱨ ᱟᱫᱚ
ᱦᱳᱭ ᱟᱫᱚ ᱡᱟᱠ ᱚᱱᱛᱮ ᱫᱚ ᱟᱯᱮᱥᱮᱫ ᱫᱚ ᱦᱳᱭ ᱛᱚ ᱫᱚᱢᱮ ᱮᱠᱴᱟ ᱫᱚ ᱱᱤᱭᱟᱹ ᱠᱚᱫᱚ ᱵᱟᱝ ᱧᱮᱞᱚᱜ ᱠᱟᱱᱟ ᱢᱮᱱᱠᱷᱟᱱ ᱟᱞᱮ ᱥᱮᱫ ᱫᱚ ᱱᱤᱭᱟᱹ ᱫᱚ ᱟᱹᱰᱤ ᱰᱷᱮᱨ ᱧᱮᱞᱚᱜ ᱠᱟᱱᱟ ᱠᱟᱱᱟ ᱱᱚᱣᱟᱢᱟ ᱡᱟᱦᱟᱸ ᱦᱳᱭᱛᱚ ᱮᱸᱫ ᱦᱳᱭᱛᱚ ᱦᱩᱰᱤᱧ ᱪᱟᱱᱟᱪᱳᱨ ᱜᱮ ᱦᱭᱛᱳ ᱮ ᱢᱤᱫ ᱜᱮᱞ ᱢᱤᱫ ᱠᱮᱞᱟᱥ ᱥᱮ ᱢᱤᱫ ᱜᱮᱞ ᱵᱟᱨ ᱠᱮᱞᱟᱥ ᱠᱚᱨᱮᱜ ᱜᱮ ᱦᱳᱭᱛᱚ ᱵᱟᱯᱞᱟᱜ ᱠᱟᱱᱟ ᱠᱚ ᱵᱟᱯᱞᱟ ᱥᱟᱶ ᱥᱟᱶᱛᱮ ᱟᱹᱰᱤ ᱟᱹᱰᱤᱜᱟᱱ ᱜᱤᱫᱽᱨᱟᱹ ᱦᱚᱸ ᱦᱟᱺᱰᱤ ᱯᱟᱹᱨᱣᱟᱹ ᱠᱚ ᱧᱩᱭᱮᱫᱟ ᱚᱱᱠᱟ ᱯᱟᱛᱟ ᱪᱷᱟᱛᱟ ᱠᱚ ᱛᱮ ᱯᱟᱛᱟᱪᱷᱟᱛᱟ ᱚᱨᱜᱮᱥᱴᱟᱨ ᱯᱨᱳᱜᱨᱟᱢ ᱠᱚ ᱫᱟᱬᱟᱱ ᱠᱟᱱᱟ ᱟᱨ ᱱᱮᱛᱟᱨ ᱢᱟ ᱮᱸᱜ ᱟᱛᱳ ᱴᱚᱞᱟ ᱠᱚᱨᱮᱜ ᱢᱟ ᱯᱨᱚᱛᱛᱮᱠᱴᱤ ᱟᱛᱳ ᱴᱚᱞᱟ ᱨᱮᱜᱮ ᱛᱚ ᱦᱮᱸ ᱢᱮᱱᱫᱚ ᱵᱟᱯᱞᱟ ᱵᱤᱦᱟᱹ ᱥᱟᱶᱛᱮ ᱯᱨᱳᱜᱨᱟᱢ ᱵᱚᱞ ᱮᱱᱮᱡ ᱠᱚ ᱠᱚ ᱫᱚᱦᱚᱭᱮᱫᱟ ᱥᱮ
ᱦᱮᱸ ᱦᱮᱸ
ᱟᱫᱚ ᱚᱱᱟ ᱪᱤᱠᱟᱹ ᱢᱮᱱᱫᱚ ᱪᱟᱞᱟᱜ ᱠᱟᱱᱟ ᱠᱚᱻ ᱚᱱᱟ ᱠᱚᱨᱮ ᱠᱚ ᱫᱟᱬᱟᱱ ᱠᱟᱱᱟ ᱦᱟᱺᱰᱤ ᱯᱟᱹᱨᱟᱹ ᱠᱚ ᱧᱩᱭᱮᱫᱫᱟ ᱚᱞ ᱯᱟᱲᱦᱟᱣ ᱢᱟᱠᱚ ᱫᱮᱭᱟᱭᱮᱫ ᱛᱟᱦᱞᱮ ᱪᱤᱠᱟᱹ ᱠᱚ ᱴᱷᱤᱠᱟᱹᱭᱟ ᱩᱱᱠᱩ ᱫᱚ ᱦᱮᱸ ᱥᱮ ᱵᱟᱝ?
ᱦᱮᱸ ᱚᱱᱟ ᱢᱟ ᱠᱟᱛᱷᱟ ᱜᱮ